ᱦᱮᱞᱳ᱾
ᱦᱳᱭ ᱜᱚᱝᱠᱮ ᱟᱸᱡᱚᱢᱚᱜ ᱠᱟᱱ ᱛᱟᱞᱟᱧᱟ᱾ ᱦᱮᱸ ᱵᱷᱤᱛ ᱵᱷᱤᱲᱟᱹ ᱥᱮ ᱦᱤᱡᱩᱜ ᱵᱮᱱ᱾
ᱜᱚᱢᱠᱮ ᱞᱟᱹᱭᱮᱫᱟᱞᱤᱧ ᱡᱩᱦᱟᱹᱨ᱾
ᱦᱳᱭ ᱜᱚᱢᱠᱮ ᱞᱟᱹᱭᱮᱫᱞᱤᱧ ᱡᱩᱦᱟᱹᱨ ᱡᱩᱦᱟᱹᱨ᱾ ᱛᱟᱦᱮᱞᱮ ᱠᱷᱟᱱ ᱜᱚᱝᱠᱤ ᱟᱯᱮ ᱫᱤᱥᱚᱢ ᱫᱟᱜ ᱡᱟᱹᱯᱩᱫ ᱚᱠᱟᱞᱮᱠᱟ?
ᱜᱚᱝᱠᱮ ᱟᱞᱮ ᱥᱮᱫ ᱫᱚ ᱫᱚᱢᱮᱭ ᱫᱟᱜ ᱮᱫᱟᱭ᱾
ᱜᱚᱱᱠᱮ ᱟᱞᱮ
ᱜᱟᱹᱰᱤᱭᱟᱹᱠᱚ ᱯᱮᱨᱮᱡ ᱟᱠᱟᱱ ᱛᱟᱞᱮᱭᱟ᱾ ᱜᱟᱹᱰᱭᱟᱹ ᱠᱚ ᱯᱮᱨᱮᱡ ᱟᱠᱟ ᱛᱟᱞᱮᱭᱟ, ᱜᱟᱰᱟ ᱠᱚᱫᱚ ᱵᱟᱝ ᱯᱮᱨᱮᱡ ᱟᱠᱟᱱ ᱛᱟᱞᱮᱭᱟ᱾
ᱛᱟᱦᱟᱞᱮ ᱠᱷᱟᱱ ᱜᱚᱢᱠᱮ ᱵᱟᱹᱨᱩᱰᱟᱝ ᱜᱚᱡ ᱫᱚᱵᱮᱱ ᱪᱟᱞᱟᱣ ᱟᱠᱟᱱᱟ ᱥᱮ ᱵᱟᱝᱟ?
ᱪᱟᱞᱟᱣ ᱟᱠᱟᱱᱟ ᱥᱮ ᱵᱟᱝᱟ? ᱟᱞᱤᱝ ᱵᱟᱹᱨᱩ ᱢᱟ ᱪᱮᱫ ᱞᱮᱠᱟᱱ ᱟᱠᱚ ᱧᱮᱞᱜᱮ ᱵᱟᱹᱞᱤᱧ ᱧᱮᱞ ᱟᱠᱟᱫ ᱠᱚᱣᱟ᱾
ᱩᱱᱠᱩ ᱜᱚᱝᱠᱮ ᱚᱱᱟ ᱯᱚᱸᱠ ᱯᱚᱸᱠ ᱯᱚᱠᱚᱜ ᱨᱚᱴᱮ ᱞᱮᱠᱟᱱ ᱫᱚ ᱵᱟᱝ, ᱩᱱᱠᱩ ᱫᱚ ᱞᱮᱧᱡᱮᱨ ᱜᱮ᱾
ᱞᱮᱸᱡᱮᱨ ᱜᱮ᱾ ᱞᱮᱸᱡᱮᱨ ᱜᱮ ᱟ-ᱟᱟᱭᱟᱝ ᱵᱤᱝ ᱞᱮᱠᱟ᱾
ᱦᱳ ᱦᱳᱭ ᱜᱚᱢᱠᱮ ᱟᱭᱟᱝ
ᱦᱳᱭ ᱜᱚᱝᱠᱮ ᱟᱭᱟᱝ ᱵᱤᱧ ᱞᱮᱠᱟ ᱠᱚ ᱞᱮᱸᱡᱮᱨ ᱜᱮᱭᱟ ᱟᱫᱚ ᱩᱱᱠᱩ ᱨᱚᱴᱮ ᱞᱮᱠᱟ ᱠᱚ ᱧᱮᱞᱚᱜᱼᱟ᱾ ᱜᱚᱝᱠᱮ ᱩᱱᱠᱩᱣᱟᱜ ᱫᱚ ᱛᱤᱱᱟᱹᱜ ᱡᱟᱝᱜᱟ ᱢᱮᱱᱟᱜ ᱛᱟᱠᱚᱣᱟ, ᱛᱤᱱᱟᱹᱜ ᱛᱤ ᱢᱮᱱᱟᱜ ᱛᱟᱠᱚᱣᱟ?
ᱩᱱᱠᱩ ᱫᱚ ᱜᱚᱢᱠᱮ ᱦᱟᱸᱜ ᱦᱩᱭᱩᱜ ᱠᱟᱱ ᱛᱟᱠᱚᱱᱟ ᱯᱩᱱᱭᱟᱹ ᱡᱟᱸᱜᱟ᱾
ᱯᱩᱱᱤᱭᱟ ᱡᱟᱸᱜᱟ ᱫᱚ ᱞᱟᱦᱟ ᱨᱮᱫᱚ ᱛᱤ ᱞᱮᱠᱟ ᱧᱮᱞᱚᱜ ᱛᱟᱠᱚᱣᱟ᱾ ᱟᱫᱚ ᱛᱤ ᱫᱚ ᱵᱟᱝ ᱠᱟᱱ ᱛᱟᱠᱚᱣᱟ?
ᱚᱱᱟ ᱫᱚ ᱜᱚᱢᱠᱮ ᱚᱱᱟ ᱫᱚ ᱦᱩᱰᱤᱧ ᱡᱟᱸᱜᱟ ᱠᱚ ᱢᱮᱛᱟᱜᱼᱟ᱾᱾
ᱦᱩᱰᱤᱝ ᱡᱟᱸᱜᱟ᱾
ᱦᱳᱭ, ᱟᱨ ᱜᱚᱢᱠᱮ ᱟᱵᱮᱱ ᱫᱚ ᱦᱟᱸᱜ ᱮᱠᱫᱚᱢ ᱵᱟᱵᱮᱱ ᱵᱟᱲᱟᱭᱟ ᱪᱮᱫ ᱦᱚᱸ᱾ ᱟᱨ ᱯᱚᱠᱚᱜ ᱨᱚᱴᱮ ᱤᱡᱛᱮᱫ ᱛᱤᱱᱟᱹᱜ ᱥᱤᱵᱤᱞᱟ᱾
ᱯᱚᱠᱚᱜ ᱨᱚᱴᱮ ᱤᱡ ᱵᱤᱱ ᱡᱚᱢ ᱵᱟᱲᱟ ᱟᱠᱟᱫ ᱜᱮᱭᱟ ᱛᱟᱦᱞᱮ᱾
ᱦᱳᱭ ᱜᱚᱢᱠᱮ ᱯᱚᱠᱚᱜᱨᱚᱴᱮᱱᱟᱜ ᱠᱷᱩᱞᱩᱯᱚᱴᱟ᱾
ᱚᱱᱟ ᱫᱚ ᱪᱮᱫ ᱞᱮᱠᱟ ᱡᱚᱡᱚ ᱥᱟ ᱡᱚᱡ ᱡᱚᱡ ᱥᱟ ᱠᱟᱹᱢᱟᱨ ᱞᱟᱜ ᱛᱮᱢ ᱡᱚᱢ ᱵᱟᱲᱟ ᱠᱟᱫᱟ ᱥᱮ ᱪᱮᱫ?
ᱦᱳᱭ ᱜᱚᱢᱠᱮ ᱚᱱᱟ ᱡᱚᱡᱚ ᱥᱟᱠᱟᱢ ᱨᱮ ᱞᱟᱫᱽ ᱠᱟᱛᱮᱫ ᱜᱮ ᱦᱟᱸᱜ ᱚᱱᱟ ᱡᱚᱡᱚ ᱥᱟᱠᱟᱢ ᱨᱮ
ᱥᱟᱠᱟᱢ ᱨᱮ ᱦᱟᱹᱴᱤᱧ ᱠᱟᱛᱮᱜ ᱡᱚᱢ ᱵᱟᱲᱟ ᱦᱩᱭ ᱟᱠᱟᱱᱟ᱾ ᱟᱹᱰᱤ ᱮᱴᱟᱜ ᱜᱮ ᱥᱤᱵᱤᱞᱟ᱾
ᱟᱨ ᱠᱚ ᱞᱟᱹᱭᱟ ᱜᱚᱝᱠᱮ ᱩᱱᱠᱩ ᱡᱟᱦᱟᱸ ᱞᱟᱡᱽ ᱛᱮᱫ ᱡᱩᱫᱤ ᱵᱮᱱ ᱡᱚᱢᱟᱥᱮ
ᱦᱳᱭ ᱦᱳᱭ ᱾
ᱚᱱᱟ ᱡᱟᱹᱯᱤᱫ ᱠᱷᱚᱱ ᱵᱮᱨᱮᱫ ᱞᱟᱦᱟ,
ᱦᱳᱭ ᱦᱳᱭ᱾
ᱟᱨ ᱡᱟᱹᱯᱤᱫ ᱯᱚᱨᱮ᱾
ᱦᱩᱸ ᱦᱩᱸ ᱾
ᱛᱟᱦᱚᱞᱮ ᱠᱷᱟᱱ ᱫᱚ ᱟᱹᱰᱤ ᱮᱴᱟᱜ ᱜᱮ ᱥᱤᱵᱤᱞᱟ᱾
ᱢᱮᱱᱠᱷᱟᱱ ᱚᱱᱟ ᱠᱚ ᱡᱚᱢ ᱛᱮ ᱫᱚ ᱵᱩᱰᱤ ᱠᱚ ᱵᱟᱹᱲᱛᱤᱜ ᱜᱮᱭᱟ? ᱵᱩᱰᱤ ᱢᱟᱱᱮ ᱮᱠᱫᱚᱢ ᱤᱥᱴᱤᱞ ᱵᱩᱰᱤ᱾ ᱦᱩᱸ ᱟᱵᱮᱱ ᱫᱚᱵᱮᱱ ᱪᱟᱢᱴᱟ ᱜᱮᱭᱟ ᱥᱮᱵᱮᱱ ᱢᱚᱴᱟ ᱜᱮᱭᱟ? ᱞᱤᱧ ᱴᱟᱢᱴᱟ ᱜᱮᱭᱟ ᱟᱹᱞᱤᱧ ᱫᱚ ᱾
ᱯᱟᱞᱮᱫ ᱠᱚᱜᱮ ᱦᱚᱭ ᱠᱚᱛᱮ ᱟᱞᱚᱵᱮᱱ ᱚᱴᱟᱝ ᱚᱜᱼᱟ᱾
ᱜᱚᱢᱠᱮ ᱠᱟᱹᱴᱤᱡ ᱛᱮ ᱟᱹᱵᱤᱱ ᱞᱤᱧ ᱠᱩᱠᱞᱤ ᱫᱚᱦᱚᱭᱮᱫᱟ ᱠᱷᱞᱤᱤᱡ ᱜᱚᱢᱠᱮ ᱪᱮᱫ ᱠᱚᱞᱤᱧ ᱡᱚᱢ ᱞᱮ ᱠᱟᱴᱤᱡ ᱢᱚᱴᱟ ᱮᱠ ᱨᱮ ᱞᱟᱹᱭᱟᱞᱤᱧ ᱵᱮ ᱥᱮ?
ᱚᱱᱟ ᱯᱚᱠᱚᱜ ᱨᱚᱴᱮ ᱞᱟᱡᱛᱮᱫ,
ᱦᱳᱭ ᱪᱤᱨᱪᱤᱴᱤᱡ ᱪᱩᱯᱤ ᱦᱳᱭ,
ᱦᱳᱭ ᱚᱱᱟᱜᱮ ᱟᱵᱮᱱ ᱦᱟᱜ ᱡᱟᱹᱯᱤᱫ ᱯᱚᱨᱮ
ᱦᱳᱭ ᱦᱳᱭ᱾ ᱟᱨ ᱡᱟᱹᱯᱤᱫ ᱠᱷᱚᱱ ᱵᱮᱨᱮᱫ ᱞᱟᱦᱟ ᱚᱱᱟ ᱡᱚᱢ ᱵᱮᱱ ᱵᱟᱨ ᱵᱮᱲᱟ ᱠᱟᱛᱮᱫ᱾ ᱦᱩᱸ᱾
ᱛᱟᱦᱚᱞᱮ ᱠᱷᱟᱱ ᱵᱮᱱ ᱧᱮᱞᱟ ᱦᱟᱸᱜ ᱠᱷᱩᱫᱽᱦᱩᱫᱽ ᱵᱮᱱ ᱢᱳᱴᱟᱜᱼᱟ᱾
ᱠᱚᱜᱮ ᱫᱚ ᱥᱟᱨᱤ ᱜᱮ ᱛᱚᱞᱤᱧ ᱢᱚᱴᱟᱜ ᱟᱛᱚ?
ᱮᱠᱫᱚᱢ᱾ ᱜᱮᱨᱮᱱᱴᱤ ᱵᱟᱠᱷᱟᱱ ᱫᱚ ᱥᱳᱛᱛᱳᱨ ᱠᱮᱡᱤ᱾ ᱜᱤᱢᱠᱮ ᱞᱟᱹᱭᱮᱫ ᱟᱞᱤᱧ ᱟᱯᱮ ᱫᱤᱥᱚᱢ ᱫᱚ ᱦᱟᱹᱛᱤ ᱠᱚᱫᱚ ᱵᱟᱹᱱᱩᱜ ᱠᱚᱣᱟ?
ᱵᱟᱝ ᱜᱚᱢᱠᱮ ᱦᱟᱺᱛᱤ ᱠᱚ ᱫᱚ ᱵᱟᱹᱱᱩᱜ ᱠᱚᱣᱟ ᱟᱞᱮ ᱥᱮᱱ ᱫᱚ ᱾ ᱛᱩᱭᱩ ᱠᱚ ᱢᱮᱱᱟᱜᱼᱟ ᱠᱚᱣᱟ᱾ ᱚᱱᱟ ᱛᱮᱜᱮ ᱵᱚᱱ ᱪᱟᱢᱴᱟ ᱚᱱᱟ ᱛᱮᱜᱮᱵᱮᱱ ᱪᱟᱢᱴᱟ ᱜᱮᱭᱟ᱾ ᱚᱠᱟ ᱟᱞᱮ ᱫᱤᱥᱚᱢ ᱟᱞᱮ ᱫᱤᱥᱚᱢ ᱢᱟ ᱜᱚᱢᱠᱮ ᱦᱟᱹᱛᱤ ᱠᱚᱥᱮ ᱦᱩᱸ᱾ ᱟᱫᱚ ᱠᱟᱹᱴᱤᱡ ᱨᱮᱫᱚ ᱠᱚ ᱞᱟᱹᱭᱟ ᱦᱟᱹᱛᱤ ᱡᱟᱸᱜᱟ ᱨᱮ ᱦᱟᱸᱜ ᱵᱮᱱ ᱜᱤᱛᱤᱡ ᱞᱮᱱᱠᱷᱟᱱ ᱫᱚ,
ᱢᱟᱱᱮ ᱢᱚᱴᱟᱜ ᱟᱵᱮᱱ ᱦᱟᱹᱛᱤ ᱞᱮᱠᱟ᱾
ᱦᱳᱭ ᱛᱚ ᱟᱞᱮ ᱫᱚ ᱦᱟᱜ ᱫᱚᱢᱮ ᱞᱮ ᱜᱩᱲᱫᱟᱹᱝ ᱚᱜ ᱠᱟᱱ ᱛᱟᱦᱮᱸᱫ᱾
ᱟᱫᱚ ᱚᱱᱟ ᱛᱮᱜᱮ ᱦᱟᱸᱜ ᱵᱟᱝ ᱯᱟᱞᱮᱫ ᱞᱮ ᱢᱚᱴᱟᱣ ᱟᱠᱟᱱ᱾
ᱜᱚᱢᱠᱮ ᱟᱹᱵᱤᱱ ᱛᱟᱦᱚᱞᱮ ᱵᱮᱱ ᱢᱚᱴᱟ ᱜᱮᱭᱟ ᱜᱮᱭᱟᱵᱤᱱ ᱫᱚ?
ᱥᱚᱠᱛᱚ ᱢᱚᱴᱟ ᱜᱚᱢᱠᱮ᱾ ᱦᱟᱱᱮ ᱦᱩᱲᱩ ᱵᱚᱥᱛᱟ ᱞᱮᱠᱟ᱾
ᱛᱟᱦᱞᱮ ᱜᱚᱢᱠᱮ ᱟᱵᱤᱱ ᱫᱚ ᱢᱟ ᱛᱟᱦᱚᱞᱮ ᱚᱱᱟ ᱥᱟᱭᱠᱮᱞ ᱠᱚᱨᱮ ᱵᱮᱱ ᱫᱩᱲᱩᱵ ᱞᱮᱠᱷᱟᱱ ᱪᱮᱯᱴᱟ ᱩᱛᱟᱹᱨᱚᱜ ᱫᱚ ᱥᱟᱭᱠᱮᱞ ᱠᱚᱫᱚ᱾ ᱚᱱᱟ ᱫᱚ ᱥᱟᱭᱠᱮᱞ ᱠᱚ ᱨᱮ ᱫᱚ ᱵᱟᱹᱞᱤᱧ ᱫᱩᱲᱩᱵᱚᱜᱼᱟ ᱜᱚᱢᱠᱮ ᱾ᱛᱟᱦᱞᱮ ᱵᱤᱱ ᱛᱟᱦᱞᱮ ᱟᱵᱤᱱ ᱫᱚ? ᱦᱮ ᱞᱟᱹᱭ ᱵᱤᱱ ᱛᱟᱦᱚᱞᱮ ᱜᱚᱢᱠᱮ ᱟᱵᱤᱱ ᱫᱚ ᱛᱟᱦᱮᱞᱮ ᱟᱹᱵᱤᱱ ᱫᱚ ᱟᱹᱵᱤᱱ ᱞᱟᱹᱜᱤᱫ ᱟᱞᱟᱫᱟ ᱛᱮ ᱜᱟᱹᱰᱤ ᱠᱚ ᱵᱮᱱᱟᱣ ᱟᱵᱤᱱ ᱦᱩᱭᱩᱜᱼᱟ᱾ ᱦᱮᱸ ᱵᱟᱠᱷᱟᱱ ᱫᱚ ᱜᱚᱝᱠᱮ ᱟᱹᱞᱤᱧ ᱱᱚᱜᱚᱭ ᱡᱚᱠᱷᱚᱱ ᱤᱭᱟᱹ ᱞᱤᱧ ᱪᱟᱞᱟᱜ ᱠᱟᱱ ᱛᱟᱦᱮᱸᱫ ᱥᱮ ᱱᱚᱨᱳᱭᱮ, ᱦᱳᱭ ᱦᱳᱭ᱾
ᱱᱚᱨᱳᱼᱚᱭᱮ ᱨᱮ ᱱᱮ ᱴᱳᱴᱳ ᱨᱮ ᱦᱟᱸᱜ ᱞᱤᱧ ᱫᱮᱡ ᱮᱱ
ᱫᱮᱡ ᱟᱠᱟᱱ ᱦᱳᱭ ᱟᱨ ᱴᱳᱴᱳ ᱛᱚᱦᱟᱸᱜ ᱵᱟᱝ ᱪᱟᱞᱟᱜ ᱠᱟᱱᱟ᱾ ᱟᱪᱪᱷᱟ ᱢᱩᱥᱠᱤᱞ ᱛᱚ ᱛᱟᱦᱚᱞᱮ ᱜᱚᱢᱠᱮ
ᱟᱫᱚ ᱚᱱᱠᱟ ᱠᱚ ᱞᱟᱹᱭᱟ ᱟᱹᱵᱤᱱ ᱫᱚ ᱤᱫᱤ ᱵᱟᱝ ᱜᱟᱱ ᱢᱮᱛᱟᱞᱤᱧ ᱠᱟᱱᱟ ᱠᱚ᱾ ᱟᱫᱚᱞᱤᱧ ᱞᱟᱹᱭᱮᱜᱼᱟ ᱟᱪᱪᱷᱟ ᱛᱟᱦᱞᱤᱧ
ᱟᱫ ᱛᱟᱲᱟᱢ ᱠᱮᱫᱟ ᱞᱤᱧ ᱪᱤᱠᱟᱹᱭᱟᱵᱮᱱ ᱦᱳᱭ ᱦᱳᱭ ᱟᱵᱤᱱ ᱢᱟᱵᱮᱱ ᱞᱟᱹᱭᱮᱜᱼᱟ ᱪᱟᱢᱴᱟ ᱜᱮᱜᱟ ᱵᱮᱱ ᱦᱳᱭ ᱜᱚᱝᱠᱮ ᱟᱹᱞᱤᱧ ᱫᱚ ᱢᱟᱱᱮ ᱦᱮᱸ ᱛᱟᱭᱚᱢ ᱠᱚᱵᱤᱧ ᱫᱮᱡ ᱠᱚᱜ ᱨᱚᱦᱚᱸ ᱞᱤᱧ
ᱦᱳᱭ ᱟᱵᱮᱱ ᱫᱚ ᱡᱟᱹᱱᱤᱡ ᱠᱷᱟᱱ ᱱᱚᱰᱮ ᱜᱚᱝᱠᱮ ᱵᱟᱢ ᱠᱟᱹᱴᱤᱡ ᱠᱟᱹᱴᱤᱡ ᱜᱤᱫᱽᱨᱟᱹ ᱠᱚᱫᱚ ᱚᱱᱮ ᱜᱷᱩᱲᱤ ᱠᱚ ᱩᱰᱟᱹᱣ
ᱦᱳᱭ ᱦᱳᱭ ᱚᱱᱟ ᱜᱷᱩᱲᱤ ᱪᱩᱯᱤᱨᱮ ᱡᱩᱫᱤ ᱵᱤᱱ ᱥᱟᱵᱚᱜ ᱟᱥᱮ ᱦᱳᱭ ᱜᱚᱝᱠᱮ ᱛᱟᱦᱞᱮ ᱠᱷᱟᱱ ᱦᱚᱸ ᱵᱟᱝᱵᱮᱱ ᱩᱰᱟᱹᱣ ᱛᱟᱨᱟᱜ ᱳᱭ ᱜᱚᱝᱠᱮ ᱟᱹᱞᱤᱧ ᱫᱚ ᱚᱱᱟ ᱡᱮ ᱚᱱᱮ ᱥᱤ ᱥᱩᱢᱚᱭ ᱵᱟᱠᱚ ᱟᱲᱜᱚᱢᱟᱥᱮ
ᱦᱳᱭ ᱦᱳᱭ ᱦᱳᱭ
ᱟᱹᱞᱤᱧ ᱫᱚ ᱚᱱᱟ ᱰᱟᱝᱨᱤ ᱵᱟᱝ ᱡᱚᱲᱟᱣ ᱠᱟᱛᱮᱫ ᱟᱹᱞᱤᱧ ᱫᱚ ᱢᱩᱸᱡ ᱛᱮᱞᱤᱧ ᱥᱤᱭᱮᱫ ᱛᱟᱦᱮᱱᱟ ᱟᱹᱞᱤᱧ ᱫᱚ ᱮᱠᱫᱚᱢ ᱠᱚ ᱨᱟᱫ ᱨᱟᱫ ᱠᱚ ᱚᱨ ᱤᱫᱤᱞᱤᱧ ᱛᱟᱦᱮᱱᱟ᱾
ᱟᱫᱚ ᱜᱚᱝᱠᱮ ᱚᱱᱟ ᱢᱟ ᱵᱩᱡᱩᱜ ᱠᱟᱱ ᱜᱮᱭᱟ ᱥᱮ ᱟᱵᱮᱱᱟᱜ ᱟᱲᱟᱝ ᱠᱚᱨᱮᱜ ᱜᱮ᱾
ᱦᱳᱭ ᱦᱳ
ᱦᱩᱸ ᱢᱩᱸᱡ ᱛᱮᱦᱚᱸᱵᱤᱱ ᱥᱤ ᱟᱠᱟᱜᱼᱟ
ᱦᱳᱭ ᱦᱳᱭ ᱮᱸ ᱟᱨ ᱡᱮᱼᱚᱱ ᱟᱹᱞᱤᱧ ᱫᱚ ᱦᱟᱸᱜ ᱢᱟᱱᱮ ᱮᱸ ᱩᱱᱠᱩ ᱦᱟᱹᱛᱤ ᱦᱟᱸᱜ ᱞᱤᱧ ᱪᱚᱲᱟᱣᱮᱫ ᱠᱚ ᱛᱟᱦᱮᱫ, ᱦᱟᱛᱤ ᱚ ᱜᱚᱝᱠᱮ ᱦᱳᱭ ᱵᱟᱠᱷᱟᱱ ᱫᱚ ᱵᱟᱠᱚ ᱜᱚᱦᱚᱲ ᱫᱟᱲᱮ ᱟᱹᱞᱤᱧᱟ᱾ ᱦᱳᱭ ᱦᱳᱭ ᱦᱩᱭ ᱵᱟᱠᱷᱟᱱ ᱫᱚ᱾ ᱢᱩᱸᱡ ᱠᱚᱢᱟ ᱟᱹᱵᱤᱱ ᱫᱟᱨᱟ ᱫᱚ ᱢᱩᱸᱡ ᱠᱚᱫᱚ ᱵᱟᱝᱠᱤᱱ ᱚᱨ ᱫᱟᱲᱮᱭᱟᱵᱤᱱᱟ ᱥᱮ
ᱢᱩᱸᱡ ᱠᱚᱫᱚ ᱠᱚ ᱠᱩᱡ ᱠᱩᱡᱩᱜᱼᱟ ᱜᱚᱝᱠᱮ ᱟᱹᱞᱤᱧᱟᱜ ᱡᱟ ᱦᱟᱢᱟᱞ᱾ ᱦᱮᱸ ᱢᱟᱱᱮ ᱦᱚᱲᱢᱚ ᱜᱚᱝᱠᱮ᱾
ᱩᱱᱤ ᱫᱚ ᱛᱟᱦᱱᱮ ᱛᱤᱱᱟᱹᱜ ᱠᱟᱛᱮ ᱵᱤᱱ ᱡᱚᱢ ᱜᱮᱭᱟ ᱟᱹᱵᱤᱱ ᱫᱚ ᱜᱚᱝᱠᱮ?
ᱟᱹᱞᱤᱧ ᱫᱚ ᱵᱤᱥᱤ ᱫᱚ ᱵᱟᱹᱞᱤᱧ ᱡᱚᱢᱟ᱾ ᱚᱱᱮ ᱥᱮᱛᱟᱜ ᱵᱮᱲᱟ ᱦᱟᱸᱜ ᱞᱤᱧ ᱡᱚᱢᱮᱜᱼᱟ ᱢᱚᱬᱮ ᱠᱤᱞᱳ ᱪᱟᱣᱞᱮ ᱨᱮᱱᱟᱜ ᱫᱟᱠᱟ᱾
ᱦᱩᱸ
ᱟᱨ ᱚᱱᱟ ᱥᱟᱶᱛᱮ ᱦᱟᱸᱜ ᱯᱮ ᱠᱮᱡᱤ ᱩᱛᱩ ᱤᱱᱟᱹ ᱜᱟᱱ ᱜᱮ ᱡᱚᱢ ᱫᱚ᱾
ᱟᱵᱤᱱ ᱫᱚ ᱚᱱᱠᱟ ᱩᱡᱩᱱ ᱟᱛᱮᱜ ᱵᱤᱱ ᱡᱚᱢ ᱜᱮᱭᱟ ᱦᱮᱸ ᱜᱚᱝᱠᱮ ᱟᱫᱚ ᱢᱟᱱᱮ ᱡᱟᱦᱟᱸ ᱵᱟᱡᱟᱨ ᱠᱷᱚᱱᱟᱜ ᱟᱹᱜᱩᱭ ᱦᱩᱭᱩᱜ ᱟᱥᱮ ᱦᱳᱭ ᱦᱳᱭ ᱳᱡᱚᱱ ᱠᱟᱛᱮᱜ ᱠᱤᱨᱤᱧ ᱠᱟᱛᱮᱜ ᱟᱹᱜᱩᱭ ᱦᱩᱭᱩᱜᱼᱟ᱾ ᱦᱳᱭ ᱦᱳᱭ ᱟᱫᱚ ᱯᱮ ᱠᱮᱡᱤ ᱥᱩᱵᱡᱤ ᱨᱮᱱᱟᱜ ᱦᱟᱜ ᱩᱛᱩ ᱵᱟᱝ ᱢᱤᱫ ᱫᱷᱟᱣ ᱨᱮᱜᱮᱞᱤᱧ ᱡᱚᱢᱟ, ᱦᱳᱭ ᱦᱳᱭ ᱟᱨ ᱡᱟᱦᱟᱸ ᱚᱱᱮ ᱢᱚᱬᱮ ᱠᱤᱞᱳ ᱪᱟᱣᱞᱮ ᱚᱱᱟ ᱫᱚ ᱢᱟᱱᱮ ᱢᱚᱬᱮ ᱯᱟᱹᱭ ᱦᱟᱸᱜ ᱵᱟᱲᱟᱭ ᱟᱵᱮᱱ ᱛᱚ ᱦᱳᱭ ᱦᱳᱭ ᱜᱚᱝᱠᱮ ᱵᱟᱰᱟᱭ ᱜᱮᱭᱟᱞᱤᱧ ᱯᱟᱹᱭ ᱢᱟᱱᱮ ᱢᱤᱫ ᱠᱤᱞᱳ ᱦᱳᱭ ᱦᱳᱭ, ᱢᱚᱬᱮ ᱯᱟᱹᱭ ᱢᱟ ᱱᱚᱝᱠᱟ ᱦᱟᱜ ᱛᱚ ᱡᱚᱢᱟᱞᱤᱧ᱾
ᱟᱫᱚ ᱛᱮᱦᱚᱸ ᱢᱟᱱᱮ ᱵᱤᱫᱚ ᱵᱟᱹᱞᱤᱧ ᱵᱤᱜᱼᱟ᱾
ᱥᱟᱨᱤ ᱥᱮ ᱜᱚᱝᱠᱮ ᱛᱚᱵᱮᱱ ᱪᱤᱠ ᱦᱳᱭ ᱜᱚᱝᱠᱮ ᱟᱫᱚᱵᱮᱱ ᱪᱤᱠᱟᱹᱭᱟ ᱨᱮᱸᱜᱮᱡ ᱦᱚᱲ ᱛᱚ ᱦᱚᱭ ᱦᱚᱭ, ᱟᱫᱚ ᱚᱱᱟ ᱛᱮᱜᱮ ᱫᱟᱜ ᱠᱚ ᱧᱩ ᱵᱟᱲᱟ ᱠᱟᱛᱮᱜ ᱵᱤ ᱠᱚᱜ ᱦᱩᱭᱩᱜᱼᱟ᱾ ᱦᱚᱭ ᱜᱚᱝᱠᱮ ᱟᱹᱞᱤᱧ ᱦᱚᱸ ᱚᱱᱟ ᱡᱚᱢ ᱠᱟᱛᱮ ᱵᱟᱨ ᱠᱷᱟᱱᱰᱟ ᱦᱟᱸᱜ ᱫᱟᱜ ᱞᱤᱧ ᱧᱩᱭᱟ, ᱵᱟᱨ ᱜᱟᱸᱰᱟ?
ᱠᱟᱸᱰᱟ ᱜᱚᱝᱠᱮ ᱠᱟᱸᱰᱟ ᱵᱟᱨ ᱠᱟᱸᱰᱟ᱾ ᱦᱳᱭ ᱦᱳᱭ ᱠᱟᱸᱰᱟ ᱠᱚᱫᱚ ᱵᱮᱱ ᱵᱩᱡ ᱟᱥᱮ ᱵᱟᱝ?
ᱟᱨ ᱜᱚᱢᱠᱮ ᱛᱟᱦᱚᱞᱮ ᱟᱵᱤᱱ ᱫᱚ ᱚᱛ ᱨᱮ ᱵᱤᱱ ᱫᱩᱲᱩᱵᱟ, ᱥᱮ ᱜᱟᱰᱳ ᱠᱚᱦᱚ ᱛᱟᱦᱞᱮ ᱛᱚ ᱜᱟᱰᱟ ᱠᱚᱫᱚ ᱟᱹᱞᱤᱧ ᱫᱚ ᱚᱛ ᱨᱮᱜᱮ ᱜᱚᱢᱠᱮ᱾ ᱜᱟᱰᱟ ᱠᱚᱨᱮ ᱦᱚ ᱵᱟᱵᱤᱱ, ᱟᱞᱤᱧ ᱫᱚ ᱢᱟᱪᱤ ᱠᱚᱫᱚ ᱵᱟᱝ᱾ ᱟᱹᱞᱤᱧ ᱫᱚ ᱢᱟᱹᱪᱷᱤ ᱠᱚᱫᱚ ᱵᱟᱝ ᱥᱟᱦᱟᱣ ᱟᱹᱞᱤᱧᱟ᱾ ᱟᱪᱪᱷᱟ ᱟᱪᱪᱷᱟ, ᱟᱹᱞᱤᱧ ᱫᱚ ᱦᱟᱸᱜ ᱠᱷᱟᱱ ᱫᱷᱟᱹᱨᱛᱤ ᱢᱟᱹᱪᱤ ᱨᱮᱜᱮ, ᱦᱳᱭ ᱦᱳᱭ᱾
ᱦᱳᱭ᱾
ᱦᱩᱭ ᱦᱩᱭ ᱵᱟᱠᱷᱟᱱ ᱟᱹᱵᱤᱱᱟᱜ ᱫᱚ ᱵᱟᱝ ᱫᱚᱲᱚᱢᱚᱜ ᱛᱟᱵᱤᱱᱟ ᱥᱮ᱾ ᱚᱱᱟ ᱫᱚ ᱯᱚᱨᱮᱛᱮ, ᱵᱟᱝ ᱜᱚᱝᱠᱮ ᱟᱹᱞᱤᱧᱟᱜ ᱟᱵᱮᱱ ᱢᱟᱥᱮ ᱢᱟᱥᱮ ᱞᱟᱹᱭ ᱵᱮᱱ ᱟᱹᱞᱤᱧᱟᱜ ᱳᱡᱚᱱ ᱛᱤᱱᱟᱹᱜ ᱜᱟᱱ ᱦᱩᱭᱩᱜᱼᱟ? ᱢᱤᱫ ᱠᱩᱭᱱᱴᱮᱞ ᱜᱟᱱ, ᱵᱟᱨ ᱠᱩᱭᱱᱴᱮᱞ ᱜᱟᱱ ᱜᱚᱝᱠᱮ᱾
ᱵᱟᱨ ᱠᱩᱭᱤᱱᱴᱟᱞ ᱫᱚ ᱠᱚᱢ ᱵᱮᱱ ᱞᱟᱹᱭ ᱠᱮᱜᱼᱟ ᱜᱚᱝᱠᱮ᱾
ᱟᱹᱞᱤᱧ ᱞᱤᱧ ᱞᱟᱹᱭ ᱟᱵᱮᱱ ᱠᱟᱱᱟ
ᱦᱳᱭ, ᱦᱳᱭ᱾
ᱯᱩᱱ ᱠᱩᱭᱤᱱᱴᱟᱞᱻ ᱟᱨ ᱱᱚᱛᱮ ᱛᱩᱨᱩᱭ ᱜᱮᱞ ᱮᱭᱟᱭ ᱠᱤᱞᱳ᱾
ᱜᱚᱝᱠᱮ ᱟᱹᱞᱤᱧ ᱠᱷᱱᱟᱜ ᱰᱚᱵᱚᱞ ᱵᱤᱱ ᱡᱟᱦᱟᱸ ᱰᱚᱵᱚᱞ ᱵᱤᱱ ᱞᱟᱹᱭ ᱠᱮᱫ ᱫᱚ ᱜᱚᱝᱠᱮ ᱰᱷᱮᱨ ᱜᱮᱫᱚ᱾ ᱜᱚᱝᱠᱮ ᱟᱞᱤᱧ ᱛᱚ ᱩᱱ ᱢᱟᱨᱟᱝ ᱜᱮᱫᱚ ᱞᱤᱧ ᱾ᱦᱚᱭ ᱦᱚᱭ᱾ ᱟᱨ ᱜᱚᱝᱠᱮ ᱛᱟᱦᱚᱞᱮ ᱟᱹᱵᱤᱱ ᱫᱚ, ᱟᱹᱵᱤᱱ ᱫᱚ ᱛᱤᱨᱤ ᱡᱩᱨᱤ ᱡᱚᱝ ᱠᱟᱱᱟ ᱵᱤᱱ ᱥᱮ ᱵᱟᱝ? ᱵᱟᱝ ᱜᱚᱝᱠᱮ ᱵᱟᱠᱚ ᱮᱢᱟᱞᱤᱧ ᱠᱟᱱᱟ᱾ ᱞᱟᱹᱭ ᱫᱟᱠᱚ ᱫᱚᱢᱮ ᱵᱮᱱ ᱢᱚᱴᱟ ᱜᱮᱭᱟ ᱥᱮ, ᱦᱳᱭ ᱦᱳᱭ᱾ ᱟᱨ ᱦᱟᱸᱜ ᱜᱚᱝᱠᱮ ᱩᱱᱤ ᱡᱟᱦᱟᱸᱭ ᱢᱟᱹᱭ ᱡᱟᱦᱟᱸᱭ ᱵᱮᱰ ᱠᱚᱠᱚ ᱮᱢᱟᱭ ᱞᱟᱹᱭᱮᱜ-ᱟ ᱠᱚ, ᱦᱚᱭ, ᱦᱚᱭ ᱢᱮᱱᱟᱠᱚ ᱵᱮᱴ ᱨᱮ ᱡᱩᱫᱤ ᱵᱟᱢ ᱡᱟᱯᱤᱫ ᱫᱟᱲᱮᱭᱟᱜᱼᱟ, ᱦᱚᱭ ᱦᱚᱭ᱾ ᱛᱟᱦᱮᱞᱮ ᱠᱷᱟᱱ ᱪᱤᱠᱟᱹ ᱟᱹᱞᱤᱧ ᱞᱮᱱᱠᱷᱟᱱ ᱨᱟᱹᱯᱩᱫᱚᱜᱼᱟ, ᱦᱳᱭ ᱜᱚᱝᱠᱮ᱾
ᱦᱳᱭ ᱟᱫᱚ ᱚᱱᱟ ᱛᱮᱜᱮ ᱟᱹᱞᱤᱧ
ᱟᱹᱞᱤᱧ ᱟᱞᱤᱧ ᱫᱚ ᱵᱟᱞᱤᱧ ᱢᱚᱱᱮ ᱟᱠᱟᱜᱼᱟ, ᱚᱠᱚᱭ ᱫᱚᱭ ᱮᱢᱟ ᱵᱤᱱᱟ ᱟᱹᱵᱤᱱ ᱦᱚ᱾
ᱜᱟᱯᱟ ᱠᱷᱚᱱᱟᱜ ᱡᱤᱢ ᱞᱤᱧ ᱪᱟᱞᱟᱜᱼᱟ᱾
ᱦᱩᱸᱻ ᱱᱚᱝᱠᱟ ᱨᱮᱫᱚ ᱟᱞᱮ ᱢᱟᱸᱭ ᱛᱟᱠᱚ, ᱱᱚᱝᱠᱟ ᱨᱮᱫᱚ ᱟᱞᱮ ᱢᱟᱹᱭ ᱛᱮᱠᱚ ᱦᱚ ᱵᱟᱞᱮ ᱮᱢᱟᱢ ᱠᱤᱢᱟ᱾
ᱟᱫᱚ ᱜᱚᱝᱠᱮ ᱡᱤᱢ ᱦᱟᱜ ᱞᱤᱧ ᱪᱟᱞᱟᱜ ᱜᱟᱯᱟ ᱢᱮᱭᱟᱝ ᱠᱷᱚᱱᱟᱜ ᱫᱚ᱾ ᱟᱹᱞᱤᱧ ᱢᱟᱞᱤᱧ ᱢᱚᱱᱮᱭᱮᱫ ᱡᱮ ᱟᱫᱚ
ᱵᱟᱨᱚ ᱯᱮᱠ ᱞᱤᱧ ᱩᱰᱩᱠᱟ ᱦᱮᱸ᱾ ᱢᱟᱱᱮ ᱪᱷᱚᱭ ᱯᱮᱠ ᱫᱚ ᱵᱟᱝ᱾
ᱦᱮᱸ ᱟᱨ ᱟᱹᱞᱤᱧ ᱡᱩᱫᱤ ᱞᱤᱧ ᱢᱚᱱᱮᱭᱟ ᱟᱹᱞᱤᱧ ᱫᱚ ᱦᱟᱸᱜ ᱞᱤᱧ ᱩᱰᱩᱠ ᱫᱟᱲᱮᱭᱟᱜ ᱜᱮ᱾
ᱦᱚᱭ ᱠᱟᱹᱴᱤᱡ ᱢᱚᱱᱮ ᱵᱮᱱ ᱥᱮ᱾ ᱛᱟᱦᱚᱞᱮ ᱠᱷᱟᱱ ᱫᱚ ᱜᱚᱝᱠᱮ ᱟᱯᱮ ᱢᱟᱹᱭ ᱛᱟᱠᱚ ᱵᱮᱱ ᱮᱢᱟᱞᱤᱧᱟ? ᱮᱠᱫᱚᱢ᱾
ᱛᱟᱦᱚᱞᱮ ᱜᱚᱝᱠᱮ ᱞᱟᱹᱭᱮᱜ-ᱟ ᱢᱟ ᱠᱟᱴᱤᱡ ᱡᱟᱶᱟᱭ ᱢᱮᱱᱛᱮ ᱦᱚᱦᱚ ᱜᱚᱫ ᱟᱹᱞᱤᱧ ᱵᱮᱱ ᱥᱮ᱾
ᱟᱫᱚ ᱜᱚᱝᱠᱮ ᱟᱹᱣᱨᱤ ᱠᱷᱚᱱ ᱫᱚ ᱪᱮᱫᱠᱟ, ᱯᱟᱪᱮᱫ ᱱᱟ ᱟᱹᱵᱤᱱ ᱦᱟᱜ ᱡᱤᱢ ᱠᱚᱛᱮᱫ ᱵᱟᱵᱤᱱ ᱵᱟᱝ ᱵᱮᱱᱟᱜ ᱛᱟᱵᱤᱱᱟ ᱥᱤᱠᱥ ᱯᱮᱠ ᱠᱚᱫᱚ᱾
ᱵᱟᱝ ᱜᱟᱱᱚᱜᱼᱟ, ᱜᱟᱱᱚᱜᱼᱟ ᱜᱟᱱᱚᱜᱼᱟ᱾
ᱟᱫᱚ ᱜᱚᱝᱠᱮ ᱟᱹᱨᱤ ᱠᱷᱚᱱ- ᱟᱹᱨᱤ ᱠᱷᱚᱱ ᱫᱚ, ᱦᱚᱦᱚ ᱞᱮᱜᱟᱣ ᱟᱞᱤᱧ ᱵᱮᱱ ᱥᱮ᱾ ᱟᱫᱚ ᱜᱟᱝᱠᱮ ᱟᱹᱵᱤᱱ ᱡᱟᱦᱟᱸᱱᱟᱜ ᱵᱟᱨᱚ ᱵᱟᱨᱚ ᱡᱩᱫᱤ ᱟᱹᱵᱤᱱ ᱧᱚᱜ ᱵᱚᱛᱨᱤᱥ ᱯᱮᱠ ᱩᱰᱩᱠᱚᱜ ᱛᱟᱵᱤᱱᱟ ᱩᱱᱫᱚ?
ᱟᱫᱚ ᱵᱚᱛᱨᱤᱥ ᱯᱮᱠ ᱢᱟ ᱜᱚᱝᱠᱮ ᱟᱨᱚ ᱟᱹᱰᱤ ᱱᱟᱯᱟᱭ᱾
ᱵᱟᱝ ᱵᱟᱝ ᱟᱹᱞᱤᱧ ᱫᱚ ᱚᱱᱟ, ᱵᱟᱨᱚ ᱯᱮᱠ, ᱟᱴᱴᱤ ᱯᱮᱠ ᱜᱮ ᱵᱷᱟᱜᱤ ᱵᱟᱨᱚ, ᱜᱚᱢᱠᱮ ᱟᱵᱮᱱ ᱡᱚᱠᱷᱚᱱ ᱵᱮᱱ ᱞᱟᱹᱭᱟ ᱟᱴᱴᱤ ᱯᱮᱠ ᱜᱮᱞᱤᱧ ᱵᱮᱱᱟᱣᱟ᱾ ᱟᱪᱪᱷᱟ ᱞᱟᱦᱟ ᱵᱮᱱᱟ ᱞᱮᱵᱤᱱ ᱛᱟᱯᱚᱨᱮ, ᱵᱟᱠᱷᱟᱱ ᱫᱚ ᱟᱹᱞᱤᱧ ᱫᱚ ᱞᱟᱦᱟ ᱠᱷᱚᱱ ᱫᱚ ᱵᱟᱝ᱾ ᱟᱪᱪᱷᱟ ᱜᱚᱝᱠᱮ ᱡᱩᱫᱤ ᱦᱟᱸᱜ ᱢᱤᱫ ᱫᱷᱟᱣ ᱟᱵᱮᱱ ᱠᱟᱹᱴᱤᱡ ᱵᱮᱱ ᱦᱚᱦᱚᱣᱟᱞᱤᱧᱟ ᱥᱮ ᱦᱳᱭ ᱦᱳᱭ ᱢᱟᱱ
ᱚᱱᱟ ᱟᱨᱚ ᱚᱱᱮ ᱚᱱᱟ ᱦᱚᱛᱮᱡ ᱛᱮ ᱟᱨᱚ ᱠᱟᱹᱴᱤᱡ ᱵᱟᱹᱲᱛᱤ ᱧᱚᱜ-ᱟ ᱞᱤᱧ ᱡᱳᱨᱟ
ᱦᱩᱭ ᱴ ᱦᱩᱸᱭ ᱛᱚ ᱛᱟᱦᱟᱞᱮ ᱞᱤᱧ ᱦᱚᱦᱚ ᱟᱵᱤᱱ ᱜᱮᱭᱟ ᱥᱮ ᱪᱮᱫ ᱦᱮ ᱢᱟᱥᱮ ᱦᱚᱦᱚ ᱟᱹᱞᱤᱧ ᱵᱮᱱ ᱦᱳᱭ ᱜᱚᱝᱠᱮ ᱡᱟᱶᱟᱭ ᱚᱠᱭ ᱱᱵᱤᱱ
ᱦᱳᱭ ᱵᱟᱦᱚᱧᱦᱟᱨᱤᱧ ᱞᱟᱹᱭᱵᱮᱱ ᱦᱮᱸ
ᱡᱟᱢᱟᱭ ᱛᱟᱦᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱚᱠᱚᱭ ᱵᱟᱭ
ᱦᱚᱭ ᱵᱟᱦᱟᱧᱷᱟᱨᱤᱧ ᱟᱹᱞᱤᱧ ᱫᱚ ᱯᱟᱛᱲᱟ ᱠᱚ ᱨᱟᱹᱯᱩᱫ ᱠᱟᱛᱮᱫ ᱦᱟᱸᱜ ᱞᱤᱧ ᱥᱟᱰᱟᱝ ᱟᱠᱟᱱᱟ ᱦᱳᱭ ᱦᱳᱭ ᱟᱨ ᱦᱚᱯᱚᱱ ᱮᱨᱟ ᱫᱚ ᱫᱚᱢᱮ ᱫᱟᱞᱮ ᱠᱟᱱ ᱫᱚ ᱜᱳ?
ᱵᱟᱝ ᱦᱳ
ᱛᱟᱦᱚᱞᱮ ᱦᱮᱡ ᱠᱟᱛᱮᱫ ᱩᱥᱟ. ᱩᱥᱟᱫ ᱛᱮ ᱞᱟᱹᱭ ᱵᱟᱲᱟ ᱴᱚ ᱞᱟᱹᱭ ᱟᱹᱞᱤᱧ ᱠᱟᱱ ᱫᱚ ᱫᱚᱢᱮ ᱦᱟᱜ ᱦᱤᱞᱳ ᱦᱤᱞᱳ ᱟᱛᱮ ᱫᱚᱢᱮ ᱞᱟᱹᱭ ᱟᱹᱞᱤᱧ ᱠᱟᱱ ᱫᱚ
ᱦᱮᱸ ᱜᱳ ᱟᱫᱚ ᱱᱚᱜ-ᱚ ᱱᱚᱝᱠᱟᱱ ᱠᱟᱛᱷᱟ ᱵᱮᱱ ᱞᱟᱹᱭᱟ
ᱮᱢᱚᱱ ᱴᱮᱜᱮ ᱠᱟᱛᱷᱟ ᱟᱹᱞᱤᱧ ᱫᱚ ᱦᱟᱸᱜ ᱵᱮᱱ ᱮᱜ ᱢᱟᱱᱮ ᱮᱢᱱᱤ ᱜᱮ ᱦᱟᱸᱜ ᱵᱮᱱ ᱢᱟᱱᱟᱣ ᱠᱮᱫ ᱞᱤᱧ ᱠᱟᱱᱟ ᱫᱚ ᱦᱟᱸᱜ ᱛᱚ ᱦᱟᱱᱮ ᱦᱚᱯᱚᱱ ᱮᱨᱟᱢ ᱥᱮᱫ ᱦᱟᱸᱜ ᱠᱟᱛᱷᱟ ᱵᱮᱱ ᱤᱫᱤ ᱠᱮᱜ-ᱟ
ᱵᱟᱝ ᱟᱫᱚ ᱵᱤᱱ ᱞᱟᱹᱭᱮᱫ ᱠᱷᱟᱱ ᱡᱟᱶᱟᱭ ᱟᱹᱞᱤᱧᱦᱚᱸ ᱠᱟᱹᱴᱤᱡ ᱞᱤᱧ ᱵᱟᱹᱲᱛᱤᱭᱟᱜ ᱠᱟᱱᱟᱵᱮᱱ ᱥᱮ ᱪᱮᱫ? ᱦᱳᱭ ᱚᱱᱟᱜᱮ ᱢᱚᱱᱮ ᱠᱟᱜ ᱵᱤᱱ ᱮᱜᱳ ᱟᱹᱞᱤᱧ ᱫᱚ ᱦᱟᱸᱜ ᱩᱱ ᱢᱟᱨᱟᱝ ᱦᱚᱲ ᱫᱚ ᱡᱩᱫᱤ ᱦᱟᱜ ᱞᱤᱧ ᱫᱟᱞᱮᱭᱟ ᱛᱟᱦᱚᱞᱮ ᱠᱷᱟᱱ ᱫᱚ ᱥᱮᱴᱮᱨ ᱠᱚᱜᱟᱭ ᱠᱤ? ᱵᱟ ᱛᱚ ᱱᱟᱥᱮ ᱱᱟᱥᱮᱤᱧ ᱡᱟᱫᱜᱳ ᱵᱟᱲᱟ ᱠᱮᱫᱮᱭᱮᱤᱧ ᱛᱚ ᱚᱠᱟ ᱟᱵᱤᱱ ᱵᱤᱱ ᱪᱟᱯᱳ ᱵᱟᱲᱟ ᱞᱮᱫᱮᱭᱟ ᱟᱫᱚ ᱜᱳᱝᱠᱮ ᱚᱱᱟ ᱫᱚ ᱞᱤᱧ ᱟᱫᱚᱨᱮ ᱠᱟᱱ ᱛᱟᱦᱮᱸᱱ-ᱟ ᱜᱚᱝᱠᱮ ᱟᱫᱚ ᱚᱱᱟ ᱜᱮᱛᱚ ᱦᱚᱯᱚᱱ ᱮᱨᱟᱢ ᱫᱚ ᱟᱫᱚ ᱚᱱᱟ ᱛᱮᱜᱮ ᱦᱟᱜ ᱟᱫᱚᱨ ᱠᱚᱛᱮ ᱜᱮ ᱠᱟᱹᱴᱤᱡ ᱮ ᱦᱟᱹᱥᱩ ᱠᱟᱫᱮᱭᱟ ᱦᱳᱭᱛᱳ
ᱱᱩᱱᱟᱜ ᱦᱟᱢᱟ ᱢᱟᱨᱟᱝ ᱦᱚᱲ ᱥᱮ
ᱟᱫᱚ ᱜᱚᱝᱠᱮ ᱨᱟᱢᱟ ᱠᱚᱦᱚ ᱯᱟᱪᱮᱫ ᱢᱟᱨᱟᱝ ᱢᱟᱨᱟᱝ ᱜᱮᱵᱤᱱ ᱫᱚᱦᱚ ᱟᱠᱟᱫ ᱵᱟᱹᱵᱤᱱ ᱜᱮᱫ ᱵᱟᱲᱟᱣ ᱟᱠᱟᱱ ᱨᱟᱢᱟ ᱠᱚᱦᱚᱸ
ᱵᱟᱝ ᱜᱚᱝᱠᱮ ᱞᱤᱧᱟᱜ ᱟᱨᱢᱟ ᱫᱚᱦᱟᱜ ᱢᱤᱫᱴᱮᱱ ᱦᱟᱴᱟᱜ ᱞᱮᱠᱟ ᱦᱩᱭᱩᱜ-ᱟ
ᱟᱫᱚ ᱚᱱᱟ ᱛᱮᱜᱮ ᱯᱟᱞᱮᱱ ᱚᱱᱟᱛᱮ ᱜᱳᱝᱠᱮ ᱛᱟᱦᱚᱞᱮ ᱚᱱᱟ ᱫᱚ ᱛᱤ ᱨᱮᱱ ᱫᱚ ᱚᱱᱟ ᱫᱚ ᱟᱨᱟᱜ ᱜᱮ ᱧᱮᱞᱚᱜ ᱠᱟᱱ ᱛᱟᱭ ᱛᱟᱦᱮᱱᱟ ᱨᱟᱢᱟ ᱠᱚ ᱦᱚᱸ ᱥᱮ ᱢᱟᱨᱟᱝ ᱢᱟᱨᱟᱝ ᱜᱮᱛᱟᱞᱤᱧᱟ ᱦᱳᱭ ᱦᱳᱭ ᱟᱨ ᱚᱱᱟ ᱦᱟᱴᱟᱜ ᱜᱚᱝᱠᱮ ᱦᱳᱭ ᱦᱳᱭ ᱚᱱᱟ ᱦᱟᱴᱟᱜ ᱞᱮᱠᱟ ᱨᱟᱢᱟ ᱛᱟᱞᱤᱧ ᱛᱟᱦᱚᱞᱮ ᱛᱟᱦᱮ ᱛᱟᱦᱚᱞᱮ ᱜᱚᱝ ᱠᱮ ᱛᱟᱦᱚᱞᱮ ᱟᱞᱮ ᱴᱷᱮᱱ ᱢᱟ ᱰᱷᱤᱝᱠᱤ ᱞᱟᱣᱩᱴ ᱢᱮᱱᱟᱜ ᱛᱟᱞᱤᱧᱟ ᱦᱩᱲᱩ ᱞᱟ. ᱦᱩᱫ ᱰᱷᱤᱝᱤ
ᱦᱩ
ᱚᱱᱟᱛᱮ ᱫᱷᱟᱲᱟᱯ ᱛᱟᱵᱮᱱ ᱦᱩᱭᱩᱜ-ᱟ ᱛᱟᱦᱚᱞᱮ ᱟᱹᱵᱤᱱᱟᱜ ᱚᱱᱟ ᱨᱟᱢᱟ ᱫᱚ ᱵᱟᱝ ᱜᱳᱝᱠᱮ ᱟᱞᱤᱧ ᱫᱚ ᱚᱱᱟ ᱤᱭᱟᱹ ᱛᱮᱞᱮᱧ ᱜᱮᱫᱟ ᱨᱟᱢᱟ ᱫᱚ ᱪᱮᱫ ᱛᱮᱵᱤᱱ ᱜᱮᱫᱟ ᱜᱚᱜ ᱚᱱᱟ ᱫᱟᱨᱮ ᱜᱮᱫ ᱢᱮᱥᱤᱱ ᱛᱮ ᱛᱤᱠᱤᱱ ᱜᱚᱝᱠᱮ
ᱚᱱᱟ ᱠᱚᱨᱟᱛ ᱛᱮ ᱦᱭ ᱦᱳᱭ ᱦᱳᱭ ᱵᱟᱠᱷᱟᱱ ᱫᱚ ᱠᱟᱹᱴᱟᱹᱨᱤ ᱠᱚᱫᱚ ᱥᱟᱢᱟᱜ ᱫᱚ ᱦᱟᱸᱜ ᱠᱷᱟᱱ ᱵᱟᱝ ᱜᱟᱱᱚᱜ ᱛᱩᱵᱲᱟᱹᱜ-ᱟ
ᱵᱟᱝ ᱵᱟᱝ ᱵᱟᱝ ᱠᱟᱹᱯᱤ ᱠᱚ ᱢᱮᱱᱟᱜ ᱛᱟᱞᱮᱭᱟ ᱜᱚᱝᱠᱮ ᱚᱱᱟ
ᱦᱩᱨ ᱟᱵᱤᱱ ᱫᱚ ᱚᱠᱟ ᱠᱟᱹᱴᱩᱵ ᱠᱚᱦᱟᱸ ᱵᱮᱱ
ᱵᱟᱝ ᱡᱟᱶᱟᱭ ᱠᱟᱱᱟᱵᱤᱱ ᱚᱱᱠᱟ ᱫᱚ ᱦᱟᱸᱜ ᱵᱟᱹᱞᱤᱧ ᱠᱟᱹᱢᱤᱭᱟ ᱢᱟ ᱟᱹᱞᱤᱦᱚ ᱦᱚᱯᱚᱱ ᱮᱨᱟᱧ ᱜᱮ ᱠᱚᱥᱴᱚᱜ ᱟᱭ ᱥᱮ ᱵᱟᱝ ᱟᱹᱞᱤᱧ ᱦᱟᱸᱜ ᱟᱞᱤᱧ ᱵᱟᱞᱤᱧ ᱯᱟᱹᱛᱭᱟᱹ ᱠᱟᱱᱟ ᱥᱮ, ᱵᱟᱝ ᱦᱟᱸ ᱵᱟᱹᱞᱤᱧ ᱮᱲᱟᱹᱭᱮᱫ ᱵᱮᱤᱱᱟ ᱚᱝᱠᱟ ᱫᱚ ᱾
ᱮ ᱵᱟᱧᱦᱟᱨᱤᱧ ᱯᱟᱞᱮᱫ ᱜᱮ,
ᱦᱳᱭ ᱜᱚᱢᱠᱮ ᱦᱟᱹᱭ ᱦᱟᱹᱨᱤᱧ,